ᱡᱚᱦᱟᱨᱮ ᱜᱚᱝᱠᱮ?
ᱦᱚᱸ, ᱜᱚᱝᱠᱮ ᱡᱚᱦᱟᱨ ᱜᱮ ᱾
ᱦᱮᱹᱸ,. ᱟᱹᱜᱩᱱ ᱥᱮᱛᱟᱜ
ᱦᱚᱸ ᱦᱚᱸ ᱜᱚᱝᱠᱮ ᱥᱟᱹᱜᱩᱱ ᱥᱮᱛᱟᱜ, ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛ ᱜᱷᱟᱹᱲᱤᱜ ᱫᱚ?
ᱱᱤᱭᱟᱹᱜᱷᱟᱹᱲᱤᱜ ᱫᱚ ᱮᱠᱷᱚᱱ ᱫᱚ ᱚᱲᱟᱜ ᱨᱮᱜᱮ ᱢᱮᱱᱟᱜ ᱞᱤᱧᱟᱹ ᱚᱱᱮ ᱪᱟᱥ ᱠᱟᱹᱢᱤ ᱠᱟᱹᱴᱤᱜ ᱦᱩᱭᱩᱜ ᱠᱟᱱᱟ᱾ ᱛᱟᱦᱚᱞᱮ ᱚᱲᱟᱜ ᱨᱮᱜᱮ ᱮᱠᱷᱚᱱ ᱫᱚ ᱢᱮᱱᱟᱜ ᱞᱤᱧᱟ᱾
ᱟᱪᱪᱷᱟ ᱟᱪᱪᱷᱟ ᱪᱷᱟ ᱫᱠᱟ ᱠᱚ ᱛᱟᱦᱚᱞᱮ ᱦᱟᱸᱜ ᱡᱚᱢ ᱵᱟᱲᱟ ᱫᱚ ᱦᱩᱭᱩᱭ ᱠᱟᱱᱟ ᱥᱮ ᱟᱹᱣᱨᱤ?
ᱦᱮᱸ ᱡᱚᱢ ᱵᱟᱲᱟ ᱫᱚ ᱦᱩᱭᱱᱟ᱾
ᱟᱪᱪᱷᱟ, ᱛᱟᱦᱚᱞᱮ ᱜᱚᱝᱠᱮ ᱪᱟ ᱟᱹᱞᱤᱧ ᱦᱚᱸ ᱪᱮᱜᱮ ᱵᱟᱝ ᱜᱮ ᱱᱚᱜᱼᱚᱭ ᱜᱮ ᱦᱟᱸᱜ ᱫᱩᱲᱩᱵ ᱵᱟᱲᱟ ᱦᱩᱭᱩ ᱠᱟᱱᱟ ᱱᱤᱛᱚᱜ ᱫᱚ᱾ ᱫᱟᱠᱟ ᱠᱚ ᱡᱚᱢ ᱵᱟᱲᱟ ᱠᱟᱛᱮ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱦᱟᱸᱜ᱾ ᱛᱟᱦᱚᱞᱮ ᱜᱚᱝᱠᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱵᱟᱲᱟ ᱜᱚᱰ ᱠᱟᱜ ᱯᱮ?
ᱦᱮᱸ, ᱪᱟᱥ ᱠᱟᱹᱢᱤ ᱦᱩᱭᱩᱜ ᱠᱟᱱᱟ ᱵᱟᱨᱯᱮ ᱫᱤᱱ ᱦᱩᱭᱱᱟ ᱪᱟᱥ ᱠᱟᱹᱢᱤ᱾ ᱟᱨᱮ ᱠᱷᱚᱱ ᱦᱚᱸ ᱪᱟᱞᱟᱜ ᱠᱟᱱ ᱜᱮᱭᱟ᱾
ᱚ ᱟᱨ ᱢᱟᱲᱟᱝ ᱛᱮᱢᱟ ᱚᱱᱠᱟ ᱦᱟᱸᱜ ᱵᱟᱭ ᱫᱟᱜ ᱡᱟᱹᱲᱤᱭᱟ ᱟᱠᱟᱫ ᱵᱚᱱᱟ ᱥᱮ ᱢᱟᱲᱟᱝ ᱾
ᱦᱮᱸ ᱾
ᱦᱮᱸ ᱢᱮ ᱚᱱᱠᱟ ᱦᱟᱸᱜ ᱪᱟᱥᱵᱟᱥ ᱫᱚ ᱦᱟᱸᱜ ᱢᱟᱲᱟᱝ ᱛᱮᱫᱚ ᱵᱟᱭ ᱮᱛᱚᱦᱚᱵ ᱦᱩᱭ ᱟᱠᱟᱱᱟ, ᱱᱤᱛᱚᱜ ᱦᱚᱸ ᱠᱤᱪᱷᱩ ᱫᱤᱱ ᱢᱟᱲᱟᱝ ᱜᱮ ᱦᱟᱸᱜᱼᱼ ᱦᱮᱸ ᱵᱮᱥᱤ ᱵᱷᱟᱜ ᱫᱚ ᱦᱟᱸᱜ ᱫᱟᱜ ᱡᱟᱹᱲᱤ ᱦᱩᱭᱼᱼ ᱠᱟᱱᱟ ᱚᱱᱟ ᱠᱷᱟᱹᱛᱤᱨ ᱛᱮ ᱱᱤᱛᱚᱜ ᱜᱮ ᱦᱟᱸᱜ ᱫᱟᱜ ᱡᱟᱹᱲᱤ ᱠᱚᱫᱚ ᱵᱷᱟᱜᱮ ᱦᱩᱭᱩᱜ ᱠᱟᱱᱟ᱾ ᱨᱚᱦᱚᱭ ᱜᱚᱫ ᱦᱟᱸᱜ ᱵᱷᱟᱹᱜᱤ ᱦᱩᱭᱩᱜ ᱠᱟᱱᱟ ᱦᱮᱸ ᱵᱟᱝ?
ᱦᱮᱸ, ᱡᱮᱢᱚᱱ ᱛᱮᱦᱤᱧ ᱥᱮᱛᱟᱜ ᱵᱮᱲᱟ ᱦᱚᱸ ᱵᱷᱟᱜᱤ ᱜᱮ ᱫᱟᱜ ᱠᱟᱫᱟᱭ ᱱᱚᱛᱮ ᱫᱚ᱾
ᱟᱞᱮ ᱥᱮᱫ ᱫᱚ ᱱᱚᱠᱟ ᱫᱚ ᱦᱟᱸᱜ ᱵᱟᱭ ᱫᱟᱜ ᱠᱟᱫᱟ ᱛᱟᱦᱮᱧ ᱫᱚ ᱱᱚᱛᱮ ᱫᱚ᱾
ᱚ ᱟᱪᱪᱷᱟ ᱾ ᱛᱟᱦᱚᱞᱮ ᱪᱟᱥ ᱠᱟᱹᱢᱤ ᱠᱚ ᱚᱱᱛᱮ ᱦᱩᱭᱩᱜ ᱠᱟᱱᱟ ᱥᱮ ᱵᱟᱝ?
ᱦᱩᱭ ᱫᱚ ᱦᱩᱭᱩᱜ ᱠᱟᱱ ᱜᱮᱭᱟ ᱦᱩᱭ ᱫᱚ ᱱᱟᱯᱟᱭ ᱜᱮ ᱦᱟᱸᱜ ᱟᱨ ᱟᱹᱞᱤᱧ ᱫᱚ ᱦᱟᱸᱜ ᱛᱚ ᱚᱲᱟᱜ ᱨᱮ ᱵᱟᱹᱱᱩᱜ ᱞᱤᱧᱟᱹ ᱵᱟᱭᱨᱮ ᱫᱤᱥᱚᱢᱼᱼ ᱨᱮ ᱢᱮᱱᱟᱜ ᱞᱤᱧᱟ᱾ ᱵᱮᱥ ᱠᱚᱨᱮ ᱦᱚᱸ ᱢᱮᱱᱟᱜ ᱞᱤᱧ ᱚᱞ ᱯᱟᱲᱦᱟᱣ ᱠᱷᱟᱹᱛᱤᱨ ᱱᱚᱛᱮ ᱨᱮ ᱢᱮᱱᱟᱜ ᱞᱤᱧ᱾ ᱟᱫᱚ ᱦᱟᱸᱜ ᱚᱲᱟᱜ ᱥᱮᱱ ᱢᱟᱡᱷᱤ ᱥᱟᱡᱷᱤ ᱱᱚᱝᱼᱠᱟ ᱦᱟᱸᱜ ᱯᱷᱳᱲ ᱵᱟᱲᱟᱭ ᱦᱩᱭᱩᱜ ᱜᱮᱭᱟ, ᱟᱫᱚ ᱱᱚᱜᱼᱚᱭ ᱱᱟᱯᱟᱭ ᱫᱷᱟᱨᱟ ᱜᱮ ᱦᱟᱸᱜ᱾ ᱪᱟᱥ ᱵᱟᱥ ᱫᱚ ᱦᱩᱭᱩᱜ ᱠᱟᱱ ᱜᱮᱭᱟ, ᱩᱱᱠᱩ ᱦᱚᱸ ᱦᱚᱞᱟ ᱢᱟᱫᱷᱮᱨ ᱨᱮ ᱞᱟᱹᱭ ᱮ ᱟᱠᱚ ᱮᱦᱚᱵ ᱠᱟᱫᱟᱞᱮ ᱾ ᱞᱟᱦᱟ ᱛᱮᱫᱚ ᱚᱱᱠᱟ ᱫᱟᱜ ᱡᱟᱹᱲᱤ ᱠᱚ ᱵᱟᱝ ᱦᱩᱭ ᱟᱠᱟᱱ ᱛᱟᱦᱮᱸ ᱛᱮ ᱵᱟᱝᱠᱚ ᱮᱦᱚᱵ ᱦᱟᱛᱟᱲ ᱟᱠᱟᱫ ᱛᱟᱦᱮᱸᱫ᱾
ᱟᱪᱪᱷᱟ᱾ ᱛᱟᱦᱞᱮ ᱚᱱᱛᱮ ᱥᱮᱨᱢᱟ ᱨᱮ ᱛᱤᱱ ᱵᱟᱨ ᱦᱩᱲᱩ ᱠᱚ ᱪᱟᱥ ᱜᱮᱭᱟ?
ᱥᱮᱨᱢᱟ ᱨᱮ ᱱᱚᱛᱮ ᱦᱟᱸᱜ ᱵᱟᱨ ᱫᱷᱟᱹᱣ ᱦᱩᱲᱩ ᱦᱩᱲᱩᱞᱮ ᱪᱟᱥ ᱜᱮᱭᱟ, ᱢᱤᱫ ᱫᱷᱟᱹᱣ ᱫᱚ ᱫᱷᱚᱨᱚᱱ ᱞᱮ ᱪᱟᱥᱼᱼ ᱪᱟᱥ, ᱢᱤᱫ ᱫᱷᱟᱹᱣ ᱱᱚᱜᱼᱚᱭ ᱦᱟᱸᱜ ᱱᱤᱛᱚᱜ ᱪᱟᱥ ᱵᱟᱲᱟᱭ ᱦᱩᱭᱩᱜ ᱠᱟᱱᱟ ᱾ ᱢᱟᱱᱮ ᱵᱟᱨᱭᱟ ᱯᱮᱭᱟ ᱜᱟᱱ ᱡᱟᱭᱜᱟ ᱨᱮ᱾ ᱫᱚ ᱦᱟᱸᱜ ᱢᱟᱱᱮ ᱫᱷᱚᱨᱚ ᱱᱟ ᱵᱟᱨᱚ ᱢᱟᱥᱮ ᱪᱟᱥᱟ ᱱᱚᱜᱼᱚᱭ ᱚᱱᱟ ᱫᱚ ᱦᱟᱸᱜ ᱪᱮᱫ ᱠᱚ ᱞᱟᱹᱭᱟᱼᱼ ᱥᱟᱨᱟ ᱥᱟᱨᱟ ᱵᱚᱪᱷᱚᱨ ᱜᱮ ᱫᱟᱜ ᱟᱨ ᱫᱟᱜ ᱜᱮ ᱛᱟᱦᱮᱱᱟ ᱤᱨ ᱦᱚᱸ ᱟᱵᱮᱱᱼᱼ ᱦᱮᱸ ᱫᱟᱜ ᱫᱟᱜ ᱨᱮᱜᱮ ᱤᱨ ᱦᱩᱭᱩᱜ ᱛᱟᱵᱮᱱᱟ ᱫᱟᱜᱼᱼ
ᱟᱪᱪᱷᱟ ᱚᱻ
ᱚᱸᱰᱮ ᱫᱚ ᱢᱟᱱᱮ ᱦᱚᱸ ᱥᱚᱵᱡᱤᱼᱼ ᱦᱚᱸ ᱥᱚᱵᱽᱡᱤ ᱠᱚᱦᱚᱸ ᱪᱟᱥ ᱫᱚ ᱦᱩᱭᱩᱜ ᱜᱮᱭᱟ ᱟᱫᱚ ᱦᱟᱸᱜ ᱱᱮᱥ ᱫᱚᱦᱟᱜ ᱚᱱᱠᱟ ᱦᱟᱸᱜ ᱥᱚᱵᱡᱤ ᱠᱚᱼᱼ ᱵᱟᱝ ᱪᱟᱥ ᱦᱩᱭ ᱠᱟᱱᱟ ᱢᱟᱱᱮᱼᱼ ᱫᱟᱜ ᱡᱟᱹᱲᱤ ᱦᱚᱸ ᱚᱱᱠᱟ ᱵᱟᱝ ᱦᱩᱭ ᱟᱠᱟᱱᱟ ᱥᱮ ᱟᱨ ᱥᱚᱵᱡᱤ ᱢᱟᱱᱮᱼᱼ ᱦᱩᱲᱩ ᱨᱚᱦᱚᱭ ᱠᱚ ᱠᱟᱴᱤᱡ ᱟᱹᱰᱤ ᱱᱮᱥ ᱫᱚ ᱞᱮᱴ ᱧᱚᱜ ᱛᱮ ᱨᱚᱦᱚᱭ ᱦᱩᱭᱩᱜ ᱠᱟᱱᱟ ᱵᱟ ᱠᱷᱟᱱ ᱫᱚ ᱟᱥᱟᱲ ᱵᱚᱸᱜᱟ ᱥᱮᱱ ᱛᱮᱜᱮ ᱦᱟᱸᱜ ᱪᱟᱵᱟ ᱵᱟᱲᱟ ᱦᱩᱭᱩᱜ ᱛᱟᱦᱮᱸᱫᱼᱟ᱾ ᱱᱮᱛᱟᱨ ᱫᱚ ᱧᱮᱞ ᱟᱥᱟᱲ ᱨᱮᱫᱚ ᱠᱟᱹᱴᱤᱡ ᱦᱚᱸ ᱦᱩᱲᱩ ᱠᱚᱜᱮ ᱠᱟᱹᱴᱤᱡ ᱦᱚᱸ ᱵᱟᱝ ᱮᱦᱚᱵ ᱦᱩᱭ ᱠᱟᱱᱟᱱ ᱛᱟᱦᱮᱱᱟ᱾ ᱱᱚᱣᱟ ᱥᱟᱱ ᱵᱚᱸᱜᱟ ᱠᱷᱚᱱᱟᱜ ᱜᱮ ᱦᱩᱲᱩ ᱨᱚᱦᱚᱭ ᱫᱚ ᱮᱦᱚᱵ ᱦᱩᱭ ᱠᱟᱱᱟ᱾
ᱟᱪᱪᱷᱟ ᱦᱮᱸ ᱜᱚᱴᱟ ᱜᱮ ᱮᱠᱷᱚᱱ ᱫᱚ ᱚᱱᱠᱟ ᱜᱮ ᱦᱩᱭᱩᱜ ᱠᱟᱱᱟ᱾
ᱦᱮᱸᱻ ᱛᱟᱦᱚᱞᱮ ᱦᱮ ᱛᱤᱱᱟᱹᱜ ᱜᱟᱱ ᱠᱷᱮᱛ ᱠᱚᱫᱚ ᱨᱚᱦᱚᱭ ᱦᱩᱭ ᱟᱠᱟᱱᱟ?
ᱦᱮᱸ ᱨᱚᱦᱚᱭ ᱦᱩᱭ ᱟᱠᱟᱱᱟ ᱢᱚᱴᱟᱡᱩᱴᱤ ᱵᱷᱟᱜᱤ ᱜᱮ ᱟᱨ ᱠᱤᱪᱷᱩᱴᱟ ᱵᱟᱠᱤ ᱢᱮᱱᱟᱜᱼᱟ᱾
ᱢᱟᱱᱮ ᱜᱚᱰᱟ ᱠᱚᱫᱚ ᱮᱠᱷᱚᱱ ᱫᱚ ᱫᱟᱜ ᱵᱟᱹᱱᱩᱜᱼᱟ ᱥᱮᱨᱚᱠᱚᱢ
ᱮᱠᱫᱚᱢ ᱮᱠᱫᱚᱢ ᱦᱚᱸ ᱢᱟᱱᱮ ᱜᱚᱰᱟ ᱠᱚᱫᱚ ᱩᱱᱟᱹᱜ ᱛᱚ ᱫᱟᱜ ᱵᱟᱭ ᱛᱟᱦᱮᱱ ᱜᱮᱭᱟ ᱥᱮ ᱟᱨ ᱦᱟᱸᱜ ᱱᱚᱣᱟᱼᱼ ᱵᱟᱹᱭᱦᱟᱹᱲ ᱠᱚᱨᱮ ᱫᱚ ᱦᱟᱸᱜ ᱠᱟᱹᱴᱤᱡ ᱫᱟᱜ ᱞᱮᱠᱷᱟᱱ ᱜᱮ ᱦᱟᱸᱜ ᱱᱤᱛᱚᱜ ᱫᱚ ᱫᱟᱜ ᱠᱚᱫᱚ ᱛᱟᱦᱮᱱ ᱜᱮᱭᱟ ᱦᱟᱸᱜ᱾
ᱦᱮᱸ ᱵᱟᱹᱭᱦᱟᱹᱲ ᱠᱚᱨᱮ ᱫᱟᱜ ᱛᱟᱦᱮᱱ ᱜᱮᱭᱟ᱾
ᱛᱟᱦᱚᱞᱮ ᱵᱟᱹᱭᱦᱟᱹᱲ ᱠᱚᱫᱚ ᱨᱚᱦᱚᱭ ᱪᱟᱵᱟ ᱦᱩᱭ ᱠᱟᱱᱟ?
ᱵᱟᱝ ᱮᱠᱷᱚᱱᱳ ᱠᱤᱪᱷᱩ ᱡᱟᱭᱜᱟ ᱨᱮ ᱢᱮᱱᱟᱜ ᱜᱮᱭᱟ ᱚᱱᱟ ᱠᱚ ᱢᱮᱟᱱᱮ ᱥᱤ ᱪᱟᱞᱟᱜ ᱠᱟᱱᱟ ᱛᱟᱯᱚᱨᱮ ᱛᱚᱞᱟ ᱠᱟᱹᱴᱤᱡ ᱢᱟᱱᱮ ᱡᱷᱚᱛᱚ ᱫᱚ ᱵᱟᱝ ᱦᱟᱨᱟ ᱟᱠᱟᱱᱟ ᱛᱟᱦᱚᱞᱮ ᱟᱨ ᱠᱤᱪᱷᱩ ᱫᱤᱱ ᱞᱟᱜᱟᱜᱼᱟ ᱚᱱᱟ ᱠᱚ᱾
ᱦᱮ ᱥᱮ ᱛᱟᱦᱚᱞᱮ ᱜᱚᱝᱠᱮ ᱦᱥᱸᱜ ᱟᱯᱮ ᱫᱚ ᱱᱚᱝᱠᱟ ᱴᱨᱟᱠᱴᱟᱨ ᱠᱚᱛᱮ ᱯᱮ ᱥᱤ ᱦᱚᱪᱚ ᱠᱟᱫᱟ ᱥᱮ ᱱᱤᱝᱠᱟ ᱱᱟᱦᱮᱞ ᱠᱚᱛᱮᱜ ᱜᱮ ᱦᱟᱸᱜ ᱥᱤ ᱵᱟᱲᱟ ᱫᱚ ᱦᱩᱭᱟ ᱟᱠᱟᱱᱟ᱾
ᱴᱟᱠᱴᱟᱨ ᱛᱮᱜᱮ ᱮᱠᱷᱚᱱ ᱵᱮᱥᱤ ᱠᱚ ᱥᱤ ᱵᱟᱲᱟᱭᱮᱫᱟ ᱴᱟᱠᱴᱟᱨ ᱫᱚ ᱢᱟᱱᱮ ᱥᱩᱵᱤᱫᱷᱟ ᱦᱚᱸ ᱢᱮᱱᱟᱜᱼᱟ ᱟᱨ ᱥᱮᱨᱚᱠᱚᱢ ᱥᱚᱢᱚᱭ ᱵᱟᱝ ᱞᱟᱜᱟᱜᱼᱟ᱾ ᱟᱨ ᱱᱟᱦᱮᱞ ᱛᱮᱫᱚ ᱠᱟᱹᱴᱤᱡ ᱥᱚᱢᱳᱚᱭ ᱞᱟᱜᱟᱜᱼᱟ᱾
ᱮᱠᱫᱟᱢ ᱮᱠᱫᱟᱢ᱾
ᱟᱨ ᱮᱢᱱᱤ ᱡᱟᱦᱟᱸᱱᱟᱜ ᱨᱚᱦᱚᱭ ᱵᱟᱲᱟ ᱠᱚ ᱥᱚᱵᱽᱡᱤ ᱠᱚ ᱚᱱᱟ ᱫᱚ ᱱᱟᱦᱮᱞ ᱛᱮᱜᱮ ᱥᱤ ᱦᱚᱭᱳᱜ ᱜᱮᱭᱟ᱾
ᱟᱪᱪᱷᱟ᱾ ᱟᱞᱮ ᱥᱮᱱ ᱫᱚ ᱦᱟᱸᱝ ᱥᱚᱵᱽᱡᱤ ᱠᱚ ᱨᱚᱦᱚᱭ ᱵᱟᱲᱟ ᱞᱟᱹᱜᱤᱫ ᱫᱚ ᱱᱚᱝᱠᱟ ᱴᱨᱟᱠᱴᱟᱨ ᱠᱚᱛᱮ ᱜᱮ ᱵᱤᱥᱤᱨ ᱵᱷᱟᱜᱽ ᱠᱚ ᱥᱤ ᱜᱮᱭᱟ᱾ ᱟᱨ ᱱᱚᱣᱟ ᱢᱟᱱᱮ ᱪᱟᱥᱵᱟᱥ ᱫᱤᱱ ᱦᱚᱸ ᱱᱤᱛᱚᱜ ᱫᱚ ᱦᱟᱸᱜ ᱴᱮᱠᱴᱟᱨ ᱠᱟᱛᱮ ᱜᱮ ᱛᱚ ᱡᱟᱹᱥᱛᱤ ᱫᱚ ᱥᱤ ᱦᱩᱭᱩᱜ ᱠᱟᱱᱟ᱾ ᱢᱤᱫᱴᱤᱡ ᱵᱟᱨᱭᱟ ᱡᱩᱫᱤ ᱦᱟᱸᱜ ᱠᱷᱮᱛ ᱛᱟᱦᱮᱱᱟ ᱢᱟᱱᱮ ᱥᱟᱺᱜᱤᱧ ᱧᱚᱜ ᱜᱮᱭᱟ ᱦᱟᱸᱜ, ᱚᱱᱟ ᱞᱟᱹᱜᱤᱫ ᱚᱸᱰᱮ ᱫᱚ ᱞᱟᱹᱭᱟᱭ ᱴᱨᱟᱠᱴᱟᱨ ᱦᱚᱸ ᱵᱟᱹᱧ ᱤᱫᱤᱭᱟ ᱱᱤᱛᱚᱜ ᱨᱮᱱᱟᱜ ᱫᱟᱢ ᱫᱚ ᱢᱟᱱᱮ ᱥᱩᱱᱩᱢ ᱨᱮᱱᱟᱜ ᱫᱟᱢ ᱦᱚᱸ ᱠᱟᱹᱴᱤᱡ ᱡᱟᱹᱥᱛᱤᱭ ᱠᱟᱱᱟ ᱥᱮ ᱢᱤᱫᱴᱤᱡ ᱠᱷᱟᱹᱛᱤᱨ ᱜᱮ ᱩᱱᱟᱹᱜ ᱥᱟᱺᱜᱤᱧ ᱜᱤᱧ ᱴᱮᱠᱴᱟᱨᱤᱧ ᱤᱫᱤᱭᱟ ᱚᱠᱚᱭ ᱦᱚᱸ ᱡᱩᱫᱤ ᱵᱟᱝ ᱠᱚ ᱥᱤᱪᱚᱭᱟ ᱟᱢ ᱮᱠᱞᱟᱢ ᱥᱤᱪᱚᱭᱟ ᱩᱱᱟᱹᱜ ᱥᱟᱜᱤᱧ ᱤᱫᱤᱭᱟ ᱦᱟᱸᱜ ᱟᱫᱚ ᱚᱱᱟ ᱠᱷᱟᱹᱛᱤᱨ ᱛᱮᱜᱮ ᱦᱟᱸᱜ ᱵᱟᱭ ᱤᱫᱤᱭᱟ ᱩᱱᱟᱹᱜ ᱥᱟᱜᱤ ᱫᱚ᱾ ᱥᱩᱨ ᱥᱩᱯᱩᱨ ᱠᱚᱨᱮ ᱜᱮ ᱡᱩᱫᱤ ᱛᱟᱦᱮᱱ ᱛᱟᱢᱟ ᱫᱷᱮᱨ ᱧᱚᱜ ᱠᱷᱮᱛ ᱠᱚ ᱛᱟᱦᱚᱞᱮ ᱚᱱᱟ ᱠᱚᱨᱮ ᱜᱮ ᱥᱤᱵᱲᱟᱭᱟ᱾ ᱟᱨ ᱜᱚᱝᱠᱮ ᱟᱯᱮᱥᱮᱱ ᱫᱚ ᱱᱚᱝᱠᱟ ᱢᱤᱱᱤᱴ ᱥᱤᱥᱴᱮᱢ ᱥᱮ ᱜᱷᱚᱱᱴᱟ ᱥᱤᱥᱴᱮᱢ ᱥᱮ ᱵᱤ ᱚ ᱟᱞᱮ ᱚᱲᱟᱜ ᱫᱚ ᱦᱟᱸᱜ ᱵᱤᱨ ᱫᱤᱥᱚᱢ ᱨᱮᱜᱮ ᱢᱮᱱᱟᱜ ᱠᱟᱫᱟ᱾ ᱟᱫᱚ ᱚᱱᱟ ᱠᱷᱟᱹᱛᱤᱨ ᱜᱮ ᱦᱟᱸᱜ ᱟᱸᱜ ᱩᱫᱽ ᱯᱷᱩᱴᱠᱟᱹ ᱠᱚ ᱦᱟᱸᱜ ᱡᱟᱹᱥᱛᱤ ᱠᱟᱭᱛᱮ ᱦᱟᱸᱜ ᱱᱤᱛᱚᱜ ᱫᱚ ᱫᱚᱢᱮ ᱠᱚ ᱧᱟᱢᱚᱜ ᱠᱟᱱ ᱜᱮᱭᱟ᱾ ᱢᱤᱫ ᱫᱤᱱᱚᱜ ᱤᱧᱦᱚᱸ ᱚᱲᱟᱜ ᱤᱧ ᱪᱟᱞᱟᱣ ᱞᱮᱱ ᱛᱟᱦᱮᱜ-ᱟ ᱦᱚᱞᱟ ᱢᱟᱫᱷᱮᱨ ᱜᱮ ᱟᱫᱚ ᱚᱱᱛᱮ ᱠᱷᱚᱱᱟᱜ ᱜᱮ ᱩᱫᱽ ᱩᱴᱠᱟᱹ ᱠᱚ ᱠᱟᱹᱴᱤᱡ ᱦᱟᱞᱟᱝ ᱟᱜᱩ ᱦᱩᱭ ᱞᱮᱱ ᱛᱟᱦᱮᱸᱜᱼᱟ ᱟᱫᱚ ᱚᱱᱟ ᱜᱮ ᱦᱮᱡ ᱠᱟᱛᱮ ᱩᱛᱩ ᱵᱟᱲᱟ ᱦᱩᱭ ᱞᱮᱱ ᱛᱟᱦᱮᱱᱟ ᱟᱨ ᱱᱚᱛᱮ ᱨᱮᱱ ᱫᱚ ᱦᱟᱸᱜ ᱡᱚᱛᱚ ᱦᱚᱲ ᱵᱤᱨ ᱫᱤᱥᱚᱢ ᱨᱮᱱ ᱫᱚ ᱵᱟᱝ ᱠᱟᱱᱟ ᱠᱚ ᱡᱟᱦᱟᱸᱭ ᱢᱮᱥ ᱠᱚᱨᱮ ᱞᱮ ᱛᱟᱦᱮᱱ ᱠᱟᱱᱟ᱾ ᱟᱫᱚ ᱱᱩᱠᱩ ᱠᱚ ᱞᱟᱹᱭᱫᱟ ᱱᱚᱣᱟ ᱫᱚ ᱪᱮᱫ ᱠᱟᱱᱟ ᱟᱫᱚ ᱞᱟᱹᱭ ᱱᱚᱣᱟ ᱫᱚ ᱢᱤᱫ ᱞᱮᱠᱟᱱᱟᱜ ᱩᱫᱽ ᱠᱟᱱᱟ ᱡᱮ ᱡᱚᱢ ᱟᱠᱚ᱾ ᱟᱫᱚ ᱢᱟᱱᱮ ᱡᱚᱛᱚ ᱦᱚᱲ ᱫᱚ ᱦᱟᱸᱜ ᱵᱤᱞᱟᱹᱛ ᱫᱤᱥᱚᱢ ᱨᱮᱱ ᱦᱚᱲ ᱫᱚ ᱦᱟᱸᱜ ᱚᱱᱟ ᱠᱚᱫᱚ ᱠᱤᱪᱷᱩᱜᱟᱱᱤ ᱦᱚᱲ ᱫᱚ ᱵᱟᱵᱚᱱ ᱡᱚᱢ ᱵᱟᱲᱟ ᱠᱟᱫᱟ ᱥᱮ ᱵᱟᱵᱚᱱ ᱵᱟᱲᱟᱭᱟ ᱪᱮᱫ ᱠᱚ ᱪᱤᱠᱟᱹᱭᱟ᱾
ᱦᱮᱸ ᱦᱮᱸ ᱟᱞᱮ ᱱᱚᱛᱮ ᱦᱚᱸ ᱵᱤᱨ ᱫᱤᱥᱚᱢ ᱜᱮ ᱟᱞᱮ ᱱᱚᱛᱮ ᱦᱚᱸ ᱡᱟᱹᱥᱛᱤ ᱠᱚ ᱧᱟᱢᱚᱜ ᱠᱟᱱ ᱜᱮᱭᱟ ᱵᱩᱴ
ᱦᱟᱸᱧ ᱟᱪᱪᱷᱟ ᱟᱪᱪᱷᱟ ᱟ ᱦᱚᱸ ᱥᱚᱢᱚᱭ ᱨᱮᱜᱮ ᱛᱚ ᱦᱟᱸᱜ ᱱᱚᱣᱟ ᱠᱚᱢᱟ ᱧᱟᱢᱚᱜ ᱟᱠᱚ ᱟᱨ ᱥᱚᱢᱚᱭ ᱠᱚ ᱯᱟᱨᱚᱢ ᱪᱟᱵᱟ ᱞᱮᱱᱠᱷᱟᱱ ᱛᱚ ᱦᱟᱸᱜ ᱵᱟᱠᱚ ᱧᱟᱢᱚᱜᱼᱟ ᱦᱮᱸ ᱵᱟᱝ᱾
ᱵᱟᱝ ᱵᱟᱝ᱾
ᱛᱟᱦᱞᱮ ᱚᱱᱠᱟᱱᱟᱜ ᱫᱷᱟᱹᱨ ᱧᱚᱜ ᱟᱜᱩᱭ ᱦᱩᱭᱩᱜ ᱠᱟᱱᱟ ᱥᱮ ᱤᱝᱠᱟᱹ ᱠᱚᱢ ᱠᱚᱢ ᱥᱚᱢ ᱧᱚᱜ᱾ ᱟᱜᱩ ᱵᱟᱲᱟᱭ ᱡᱩᱭᱩᱜ
ᱢᱟᱱᱮ ᱰᱷᱮᱨ ᱧᱚᱜ ᱜᱮ᱾ ᱡᱟᱦᱟᱸᱭ ᱦᱚᱳᱭᱛᱳ ᱥᱮᱨᱚᱠᱚᱢ ᱠᱟᱹᱢᱤ ᱠᱚ ᱵᱟᱹᱱᱩᱜ ᱛᱟᱠᱚᱣᱟ ᱛᱟᱦᱞᱮ ᱩᱱᱠᱩ ᱫᱚ ᱢᱟᱱᱮ ᱥᱟᱨᱟᱫᱤᱱ ᱜᱮ ᱯᱨᱟᱭ ᱠᱚ ᱛᱟᱦᱮᱱ ᱠᱟᱱᱟ ᱵᱤᱨ ᱨᱮᱜᱮ᱾ ᱥᱮᱛᱟᱜ ᱠᱚ ᱪᱟᱞᱟᱜ ᱠᱟᱱᱟ᱾ ᱡᱮᱥᱮᱭ ᱱᱚᱴᱟ ᱫᱚᱥᱴᱟ ᱠᱚ ᱦᱤᱡᱩᱜ ᱠᱟᱱᱟ᱾ ᱡᱚᱢ ᱧᱩ ᱠᱟᱛᱮᱜ ᱟᱵᱟᱨ ᱠᱚ ᱪᱟᱞᱟᱜ ᱠᱟᱱᱟ ᱥᱮ ᱢᱟᱡᱟᱱ ᱠᱚ ᱦᱤᱡᱩᱜ ᱠᱟᱱᱟ᱾ ᱟᱥᱚᱞᱮ ᱩᱱᱠᱩ ᱫᱚᱠᱚ ᱟᱠᱷᱨᱤᱧᱮᱫ ᱠᱚᱣᱟ ᱯᱟᱹᱭᱠᱟᱹᱨ ᱠᱚᱠᱚ ᱦᱤᱡᱩᱜ ᱠᱟᱱᱟ ᱚᱲᱟᱜ᱾
ᱚ ᱚᱱᱟᱜᱮᱞᱤᱧ ᱞᱟᱹᱭᱫᱟ ᱵᱟᱠᱷᱟᱱ ᱫᱚ ᱚᱲᱟᱜ ᱨᱮ ᱡᱚᱢ ᱞᱟᱹᱜᱤᱫ ᱛᱮᱫᱚ ᱢᱤᱫ ᱜᱷᱚᱲᱤᱡ ᱵᱤᱨ ᱥᱮᱱ ᱪᱟᱞᱟᱣ ᱞᱮᱱᱠᱷᱟᱱ ᱜᱮ ᱟᱹᱜᱩ ᱜᱚᱫ ᱠᱚᱣᱟᱵᱱᱟ ᱟᱨ ᱟᱨ ᱟᱠᱷᱨᱤᱧ ᱠᱤᱨᱤᱧ ᱟᱠᱷᱨᱤᱧ ᱞᱟᱹᱜᱤᱫ ᱠᱷᱟᱱ ᱫᱚ ᱯᱟᱸᱡᱟ ᱞᱟᱜᱟᱣ ᱵᱮᱱᱟ ᱢᱤᱫᱴᱟᱝ᱾
ᱦᱮᱸ ᱡᱟᱦᱟᱸᱭ ᱦᱚᱭᱛᱚ ᱠᱟᱹᱢᱤ ᱠᱚ ᱵᱟᱹᱱᱩᱜᱼᱟ ᱩᱱᱠᱩ ᱠᱚ ᱪᱟᱞᱟᱜ ᱠᱟᱱ ᱜᱮᱭᱟ᱾
ᱚ᱾ ᱟᱨ ᱠᱟᱹᱢᱤ ᱠᱚ ᱛᱟᱦᱮᱱ ᱠᱷᱟᱱ ᱫᱚ ᱛᱤᱱᱟᱹᱜ ᱮᱢ ᱠᱟᱹᱢᱤᱭᱟᱢ ᱥᱮ ᱦᱟᱱᱛᱮ ᱵᱟᱡᱟᱨᱮᱢ ᱪᱟᱞᱟᱜᱼᱟ ᱥᱮ ᱩᱫᱽ ᱯᱟᱸᱡᱟᱢ ᱪᱟᱞᱟᱜ ᱟᱥᱮ ᱱᱟᱛᱮ
ᱦᱮᱸ᱾
ᱟᱹᱰᱤ ᱠᱤᱪᱷᱩ ᱠᱟᱹᱢᱤ ᱦᱩᱭᱩᱜᱼᱟ, ᱛᱟᱦᱮᱸ ᱵᱟᱝ?
ᱦᱮᱸ ᱦᱮᱸ᱾
ᱛᱟᱦᱚᱞᱮ ᱦᱟᱸᱜ ᱨᱚᱦᱚᱭ ᱠᱚᱫᱚ ᱦᱟᱸᱜ ᱢᱟᱱᱮ ᱪᱟᱵᱟ ᱟᱹᱜᱩᱭ ᱟᱯᱮ ᱦᱮᱸ ᱵᱟᱝ?
ᱦᱮᱸ ᱨᱚᱦᱚᱭ ᱫᱚ ᱪᱟᱵᱟ ᱟᱹᱜᱩ ᱦᱩᱭᱩᱜ ᱠᱟᱱᱟ ᱟᱨ ᱠᱤᱪᱷᱩ ᱫᱤᱱ ᱞᱟᱜᱟᱜᱼᱟ ᱦᱚᱸᱭ ᱛᱟᱦᱚᱞᱮ ᱥᱚᱵᱽᱡᱤ ᱠᱚ ᱡᱟᱦᱟᱸ ᱯᱮ ᱨᱚᱦᱚᱭ ᱜᱮᱭᱟ, ᱢᱟᱱᱮ ᱡᱚᱢ ᱞᱟᱹᱜᱤᱫ ᱥᱮ ᱮᱢᱱᱮ ᱵᱟᱡᱟᱨ ᱨᱮ ᱟᱹᱠᱷᱨᱤᱧ ᱠᱚᱨ ᱞᱟᱹᱜᱤᱫ ᱦᱚᱸ?
ᱦᱚᱸ ᱢᱟᱱᱮ ᱡᱚᱢ ᱧᱩᱭ ᱞᱟᱹᱜᱤᱫ ᱦᱚᱸ, ᱥᱟᱶᱛᱮ ᱵᱟᱡᱟᱨ ᱠᱚᱨᱮ ᱟᱹᱠᱷᱨᱤᱧ ᱵᱟᱲᱟ ᱞᱟᱹᱜᱤᱫ ᱦᱚᱸ ᱱᱤᱝᱠᱟᱹ ᱪᱟᱥ ᱵᱟᱲᱟᱭ ᱦᱩᱭᱩᱜ ᱜᱮᱭᱟ ᱦᱟᱸᱜ, ᱟᱫᱚ ᱱᱮᱥ ᱫᱚ ᱦᱟᱸ ᱢᱟᱱᱮ ᱪᱟᱥ ᱫᱚ ᱵᱟᱝ ᱦᱩᱭ ᱠᱟᱱᱟ᱾ ᱱᱚᱣᱟ ᱥᱤᱛᱩᱝ ᱥᱩᱢᱚᱭ ᱜᱮ ᱦᱟᱜ ᱪᱟᱥ ᱫᱚ ᱦᱩᱭᱩᱜ ᱜᱮᱭᱟ᱾
ᱚ ᱟᱪᱪᱷᱟ᱾
ᱱᱤᱛᱚᱜ ᱫᱚ ᱢᱟᱱᱮ ᱚᱲᱟᱜ ᱠᱚᱨᱮᱱᱟᱜ ᱵᱟᱲᱜᱮ ᱠᱚᱨᱮ ᱜᱮ ᱱᱤᱡᱮ ᱞᱟᱹᱜᱤᱫ ᱡᱚᱢ ᱠᱚ ᱪᱟᱥ ᱵᱟᱲᱟ ᱦᱩᱭᱩᱜ ᱜᱮᱭᱟ ᱦᱟᱜ, ᱚᱱᱟ ᱵᱷᱤᱱᱰᱤ ᱠᱚ᱾ ᱱᱤᱛᱚᱜ ᱫᱚ ᱦᱟᱸᱜ ᱰᱷᱤᱱᱰᱤ ᱵᱷᱤᱱᱰᱤ ᱠᱚ ᱪᱟᱥ ᱦᱩᱭ ᱠᱟᱱᱟ ᱟᱨ ᱵᱟᱨᱭᱟ ᱯᱮᱭᱟ ᱜᱟᱱ ᱵᱤᱞᱟᱹᱛᱤ ᱫᱟᱨᱮ ᱠᱚ ᱟᱨ ᱵᱮᱸᱜᱟᱲ ᱠᱚ, ᱚᱱᱠᱟ ᱦᱟᱜ ᱢᱟᱱᱮ ᱵᱮᱥᱤ ᱫᱚ ᱵᱟᱝ ᱢᱟᱱᱮ ᱱᱤᱡᱮ ᱡᱚᱢ ᱵᱟᱲᱟ ᱞᱟᱜᱤ ᱵᱟᱲᱜᱮ ᱥᱮᱱ ᱨᱮᱱ ᱪᱟᱨᱟ ᱠᱚ ᱛᱮᱦᱮᱸ ᱠᱟᱱᱟ᱾ ᱚᱱᱟ ᱠᱚᱜᱮ ᱨᱚᱦᱚᱭ ᱵᱟᱲᱟ ᱦᱩᱭ ᱠᱟᱱᱟ᱾
ᱟᱪᱪᱷᱟ, ᱢᱟᱱᱮ ᱴᱚᱯᱤᱠ ᱞᱤᱧ ᱞᱟᱹᱭ ᱮᱫᱟ ᱟᱹᱞᱤ ᱚᱱᱟ ᱴᱚᱯᱤᱠ ᱞᱟᱹᱜᱤᱫ ᱥᱮ ᱟᱞᱳᱪᱚᱱᱟ ᱞᱮᱱᱠᱷᱟᱱ ᱵᱷᱟᱹᱜᱤ ᱦᱩᱭ ᱠᱚᱜᱼᱟ?
ᱦᱚᱸ ᱦᱚᱸ ᱞᱟᱹᱭ ᱛᱟᱞᱟᱝ ᱢᱮᱱ
ᱦᱮᱸ ᱱᱮᱛᱟᱨ ᱢᱟᱱᱮ ᱧᱮᱞᱚᱜ ᱠᱟᱱᱟ ᱮᱟᱭᱭᱟᱜ ᱵᱮᱵᱚᱦᱟᱨ ᱟᱹᱰᱤ ᱵᱮᱥᱤ ᱠᱟᱨᱛᱮ ᱦᱩᱭᱩᱜ ᱠᱟᱱᱟ ᱛᱚ, ᱱᱤᱭᱟᱹ ᱮ ᱟᱭ ᱵᱟᱹᱨᱛᱤ ᱠᱤᱪᱷᱩᱵᱤᱱ ᱞᱟᱹᱭ ᱜᱮᱭᱟ ᱡᱮ ᱛᱤᱱᱟᱹᱜ ᱴᱟ ᱵᱷᱟᱹᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ? ᱟᱡᱚᱢ ᱮᱫᱟ ᱵᱤᱱ? ᱨᱚᱲ ᱵᱟᱝ ᱟᱸᱡᱚᱢᱚᱜ ᱠᱟᱱ ᱛᱟᱠᱤᱱᱟ᱾
ᱦᱚ ᱜᱚᱢᱠᱮ ᱞᱟᱹᱭ ᱵᱮᱱ᱾
ᱨᱚᱲ ᱫᱚ ᱵᱟᱝ ᱦᱤᱡᱩᱜ ᱠᱟᱱ ᱛᱟᱵᱤᱱ? ᱨᱚᱲ ᱵᱟᱞᱤᱧ ᱟᱸᱡᱚᱢ ᱫᱟ ᱟᱵᱤᱱᱟᱜ? ᱟᱸᱡᱚᱢ ᱫᱟᱵᱤᱱ ᱟᱹᱞᱤᱧᱟᱜ ᱨᱚᱲ?
ᱦᱮᱞᱳ᱾
ᱨᱚᱲ ᱟᱵᱤᱱᱟᱜ ᱵᱟᱝ ᱟᱸᱡᱚᱜ ᱠᱟᱱᱟ᱾ ᱟᱸᱡᱚᱢ ᱮᱫᱟ ᱵᱤᱱ ᱨᱚᱲ?
ᱦᱚᱸ ᱦᱚᱸ ᱟᱡᱚᱢ ᱮᱜ ᱟᱹᱞᱤᱧ ᱱᱤᱛᱚᱜ᱾
ᱢᱟᱱᱮ ᱞᱟᱦᱟ ᱛᱮ ᱵᱟᱝ ᱟᱡᱚᱢᱚᱜ ᱠᱟᱱ ᱛᱟᱦᱮᱸᱜ
ᱟᱪᱪᱷᱟ, ᱟᱪᱪᱷᱟ᱾ ᱦᱚᱸ ᱞᱮᱭᱵᱤᱱ ᱪᱮᱜ ᱵᱤᱱ ᱞᱮᱭᱮᱜ ᱛᱟᱦᱮᱸᱜ?
ᱦᱚᱸ ᱛᱚᱠᱷᱚᱱ ᱞᱮᱭᱮᱜ ᱛᱟᱦᱮᱸᱜ ᱡᱮ ᱮᱟᱭ ᱮᱭᱟᱭ ᱵᱮᱵᱚᱦᱟᱨ ᱟᱹᱰᱤ ᱡᱟᱹᱥᱛᱤ ᱦᱩᱭᱩᱜ ᱠᱟᱱᱟ ᱛᱚ᱾ ᱱᱤᱭᱟᱹ ᱛᱤᱱᱟᱹᱜᱴᱟᱝ ᱵᱷᱟᱹᱜᱮ ᱦᱳᱭᱳᱜ ᱠᱟᱱᱟ ᱥᱮ ᱵᱟᱹᱲᱤᱜ ᱦᱩᱭᱩᱜ ᱠᱟᱱᱟ᱾ ᱡᱩᱫᱤᱵᱤᱱ ᱞᱮᱭ ᱠᱮᱭᱟ ᱱᱤᱭᱟᱹ ᱵᱮᱯᱟᱨᱮ ᱠᱟᱹᱴᱤᱡ?
ᱚ ᱢᱤᱜ ᱦᱤᱥᱟᱹᱵ ᱛᱮ ᱧᱮᱞ ᱞᱮᱠᱷᱟᱱ ᱡᱮ ᱮᱭᱟᱭ ᱵᱮᱵᱚᱦᱟᱨ ᱫᱚ ᱢᱟᱱᱮ ᱮ ᱚᱞ ᱯᱟᱲᱟ ᱠᱷᱮᱛᱨᱮ ᱫᱚ ᱟᱹᱰᱤᱴᱟᱜ ᱢᱟᱱᱮ ᱥᱚᱞᱦᱮ ᱦᱩᱭᱩᱜ ᱠᱟᱱᱟ ᱟᱨ ᱠᱤᱪᱷᱩ ᱜᱟᱱ ᱠᱷᱮᱛᱨᱮ ᱠᱷᱮᱛᱨᱮ ᱫᱚ ᱮᱭᱟᱭ ᱠᱷᱮᱛᱨᱮ ᱨᱮᱫᱚ ᱠᱟᱹᱴᱤᱜ ᱵᱟᱹᱲᱤᱜ ᱦᱚᱸ ᱦᱩᱭᱩᱜ ᱛᱟᱦᱮᱱ ᱜᱮᱭᱟ᱾ ᱪᱤᱠᱟᱹᱛᱮᱥᱮ ᱮᱟᱭᱛᱮ ᱡᱟᱦᱟᱱᱟᱜ ᱯᱷᱚᱴᱚ ᱠᱚ ᱡᱮᱢᱚᱱ ᱱᱤᱛᱳᱜ ᱵᱚᱦᱩ ᱨᱚᱠᱚᱢ ᱯᱷᱳᱴᱳ ᱠᱚ ᱠᱚᱨᱟᱣᱫᱟ ᱦᱮᱸᱥᱮ᱾
ᱦᱮᱸ ᱦᱮᱸ᱾
ᱮᱭᱟᱭ ᱨᱮ ᱯᱷᱳᱴᱳ ᱠᱷᱟᱱ ᱫᱚ ᱚᱱᱟ ᱰᱮᱴᱟ ᱫᱚ ᱟᱭ ᱰᱮᱴᱟ ᱫᱚ ᱟᱡᱽ ᱴᱷᱮᱱ ᱜᱮ ᱛᱟᱦᱮᱱ ᱮᱭᱟᱭ ᱟᱜ ᱯᱷᱳᱴᱳ ᱢᱟᱱᱮ ᱟᱵᱮᱱ ᱮᱢ ᱫᱟᱲᱮᱭ ᱟᱵᱮᱱᱟ, ᱠᱤᱱᱛᱩ ᱟᱡ ᱴᱷᱮᱱ ᱥᱮᱵᱷ ᱠᱟᱛᱮᱫ ᱛᱟᱦᱮᱱ ᱠᱟᱱᱟ ᱛᱚ᱾ ᱚᱱᱟ ᱠᱚ ᱯᱷᱚᱴᱚ ᱡᱟᱦᱟᱸ ᱯᱷᱴᱫᱚᱵᱮᱱ ᱮᱢᱟᱭ ᱠᱟᱱᱟ, ᱯᱚᱨᱚᱵᱚᱨᱛᱤ ᱠᱟᱞᱨᱮ ᱦᱮᱸ ᱦᱚᱸ ᱯᱚᱨᱚᱵᱚᱨᱛᱤ ᱠᱟᱞ ᱨᱮ ᱮᱸ, ᱵᱟᱹᱲᱤᱡ ᱠᱤᱪᱷᱩ ᱦᱚᱸ ᱦᱩᱭ ᱫᱟᱲᱮᱭᱟᱜ-ᱟ ᱱᱤᱛᱳᱜ ᱫᱚ ᱦᱟᱸᱜ ᱵᱟᱵᱚᱱ ᱞᱮᱭ ᱫᱟᱲᱮᱭᱟᱜ ᱠᱟᱱᱟ ᱱᱤᱛᱳᱜ ᱫᱚ᱾ ᱮᱸ, ᱯᱷᱚᱴᱳ ᱧᱚᱜ ᱵᱷᱟᱹᱜᱤ ᱧᱚᱜ ᱵᱚᱱ ᱧᱮᱞᱫᱟ ᱡᱮᱢᱚᱱ ᱢᱤᱫ ᱥᱳᱢᱳᱭ ᱤᱱᱥᱴᱟᱜᱨᱟᱢ ᱠᱚᱨᱮ ᱯᱷᱮᱥᱵᱩᱠ ᱠᱚᱨᱮ ᱧᱮᱞ ᱞᱮᱠᱷᱟᱱ ᱮᱭᱟᱭ ᱡᱟᱦᱟᱸᱭᱟᱜ ᱜᱮ ᱮᱭᱟᱭ ᱯᱷᱚᱴᱚ ᱛᱮᱜᱮ ᱯᱮᱨᱮᱡ ᱪᱟᱵᱟᱭᱟ᱾ ᱯᱮᱨᱮᱡ ᱪᱟᱵᱟᱜ ᱠᱟᱱ ᱛᱟᱸᱦᱮᱱᱟ ᱦᱮᱸ ᱵᱟᱝ᱾ ᱥᱳᱥᱟᱞ ᱢᱤᱰᱤᱭᱟ ᱨᱮ ᱧᱮᱞᱚᱜ ᱠᱟᱱ ᱛᱟᱦᱮᱸᱜ-ᱟ ᱱᱤᱛᱳᱝ ᱮᱭᱟᱭ ᱨᱮᱱᱟᱜ ᱦᱮᱸ, ᱪᱟᱞᱟᱜ ᱫᱚ ᱪᱟᱞᱟᱜ ᱠᱟᱱ ᱜᱮᱭᱟ ᱟᱨ ᱚᱞ ᱯᱟᱲᱦᱟᱣ ᱨᱮᱵᱮᱱ ᱧᱮᱞ ᱞᱮᱠ ᱠᱷᱟᱱ ᱫᱚ ᱡᱟᱦᱟᱸ ᱠᱚ ᱵᱟᱵᱮᱱ ᱵᱟᱲᱟᱭ ᱛᱟᱦᱮᱸᱜ-ᱟ ᱚᱱᱟ ᱠᱚ ᱚᱞ ᱢᱟᱱᱮ ᱚᱱᱟ ᱠᱚ ᱵᱩᱡᱽ, ᱵᱩᱡ ᱫᱟᱲᱮᱭᱟᱜ ᱠᱟᱱᱟ ᱵᱮᱱ ᱡᱮ ᱥᱚᱞᱦᱮ ᱧᱚᱜ ᱛᱮ ᱦᱮᱸ ᱵᱟᱝ?
ᱦᱮᱸ ᱚᱱᱟ ᱠᱚ
ᱦᱮᱸ ᱚᱱᱟ ᱦᱚᱸ ᱵᱩᱡᱷᱩᱜ ᱠᱟᱱᱟ ᱛᱚ᱾ ᱦᱳᱭ ᱟᱨ ᱯᱷᱚᱴᱚ ᱠᱚ ᱠᱤᱝᱵᱟ ᱱᱚᱝᱠᱟᱱᱟᱜ ᱟᱭᱢᱟ ᱨᱚᱠᱚᱢ ᱡᱤᱱᱤᱥ ᱠᱚ ᱚᱱᱟ ᱠᱚᱫᱚ ᱢᱤᱜ ᱯᱚᱠ ᱯᱚᱠᱠᱷᱮ ᱫᱚ ᱵᱟᱹᱲᱤᱡ ᱜᱮ ᱦᱩᱭᱩᱜ ᱠᱟᱱᱟ ᱟᱨ ᱢᱤᱫ ᱯᱚᱠᱠᱷᱮ ᱫᱚ ᱵᱷᱟᱞᱤ ᱜᱮ ᱦᱳᱭᱳᱜ ᱠᱟᱱᱟ ᱵᱷᱟᱞᱤ ᱫᱚ᱾
ᱦᱮᱸ ᱛᱟᱯᱚᱨᱮ ᱟᱹᱰᱤ ᱦᱚᱲ ᱜᱮ ᱢᱮᱱᱟᱜ ᱠᱚᱣᱟ ᱢᱟᱱᱮ ᱯᱷᱚᱴᱚ ᱜᱮ ᱢᱟᱱᱮ ᱟᱹᱰᱤ ᱵᱟᱹᱲᱤᱡ ᱠᱚ ᱵᱮᱱᱟᱣᱫᱟ᱾ ᱯᱷᱚᱴᱚ ᱠᱚ ᱛᱟᱯᱚᱨᱮ ᱵᱷᱟᱜᱤ ᱵᱚᱞᱛᱮ ᱟᱹᱰᱤ ᱦᱚᱲᱜᱮ ᱵᱷᱤᱰᱭᱳ ᱠᱚ ᱵᱮᱱᱟᱣ ᱫᱟ ᱮᱭᱟᱭ ᱢᱟᱫᱽᱫᱷᱚᱢ ᱛᱮ᱾ ᱚᱱᱟ ᱠᱚ ᱢᱚᱴᱟᱢᱚᱴᱤ ᱵᱷᱟᱜᱤ ᱜᱮ ᱦᱩᱭᱩᱜ ᱠᱟᱱᱟ᱾